ᱜᱚᱝᱠᱮ
ᱡᱚᱦᱟᱨ ᱜᱮ ᱵᱚᱭᱦᱟ
ᱦᱳᱭ ᱦᱳᱭ ᱡᱚᱦᱟᱨ ᱜᱮ, ᱟᱨ ᱪᱮᱫ ᱞᱮᱠᱟ ᱨᱚᱲ ᱠᱚᱵᱮᱱ ᱟᱸᱡᱚᱢ ᱮᱜᱼᱟ ᱛᱚ?
ᱦᱮᱸ ᱟᱸᱡᱚᱢᱚᱜ ᱠᱟᱱ ᱛᱟᱵᱮᱱᱟ ᱴᱷᱤᱠ ᱴᱷᱟᱠ ᱜᱮ᱾
ᱟᱪᱪᱷᱟ ᱟᱪᱪᱷᱟ ᱦᱳᱭ ᱟᱵᱮᱱᱟᱜ ᱨᱚᱲ ᱦᱚᱸ ᱨᱮᱭᱟᱲ ᱜᱮ ᱦᱟᱸᱜ ᱟᱸᱡᱚᱢᱚᱜ ᱠᱟᱱ ᱛᱟᱵᱮᱱᱟ᱾
ᱦᱮᱸ ᱱᱟᱯᱟᱭ ᱵᱟᱲᱟ ᱜᱮᱭᱟ ᱵᱤᱱ?
ᱦᱳᱭ ᱦᱳᱭ ᱱᱤᱛᱚᱜ ᱥᱩᱢᱩᱝ ᱫᱚ ᱦᱟᱸᱜ, ᱱᱟᱯᱟᱭ ᱵᱟᱲᱟ ᱜᱮ᱾
ᱡᱟᱯᱩᱛ ᱵᱟᱲᱟᱭ ᱥᱮ ᱵᱟᱝ? ᱡᱟᱹᱯᱩᱫ ᱠᱚ ᱞᱟᱜᱟᱣ ᱠᱟᱱᱟ
ᱦᱳᱭ ᱡᱟᱹᱯᱩᱫ ᱠᱚᱫᱚ ᱦᱟᱸᱜ ᱞᱟᱜᱟᱣ ᱟᱠᱟᱱ ᱜᱮᱭᱟ ᱦᱚᱞᱟ ᱢᱟᱫᱷᱮᱨ ᱠᱷᱚᱱᱟᱜ ᱜᱮ ᱡᱟᱹᱥᱛᱤ ᱜᱮ ᱫᱟᱜ ᱡᱟᱲᱤᱜ ᱠᱟᱱᱟ
ᱦᱩᱸ
ᱦᱳᱭ ᱦᱳᱭ
ᱦ ᱦᱮᱸ
ᱦᱳᱭᱠᱷ
ᱛᱟᱨᱯᱚᱨ
ᱟᱨ ᱛᱟᱞᱦᱮ ᱪᱮᱫ ᱪᱮᱫ ᱠᱚᱫᱚ ᱟᱹᱞᱤᱧ ᱫᱚ ᱦᱟᱸᱜ ᱯᱟᱹᱴᱷᱣᱟ ᱠᱟᱱ ᱜᱮᱭᱟᱞᱤᱧ ᱛᱚ ᱟᱫᱚ ᱚᱱᱠᱟ ᱦᱟᱸᱜ ᱠᱟᱹᱢᱤ ᱵᱟᱲᱟ ᱠᱚᱫᱚ ᱵᱟᱹᱞᱤᱧ ᱠᱟᱹᱢᱤ ᱵᱟᱲᱟᱭᱟ ᱟᱫᱚ ᱚᱲᱟᱜ ᱠᱚᱨᱮᱱᱟᱜ ᱡᱟᱦᱟᱸ ᱠᱟᱹᱢᱤ ᱠᱚᱦᱚᱸ ᱢᱮᱱᱟᱜᱼᱟ ᱤᱱᱟᱹ ᱠᱚᱜᱮ ᱦᱟᱸᱜ ᱜᱚᱲᱚ ᱵᱟᱲᱟ ᱠᱚ ᱟᱞᱤᱧ ᱟᱨ ᱪᱮᱫ
ᱚ
ᱦᱳᱭ
ᱛᱟᱯᱚᱨᱮ ᱛᱤᱱᱟᱹᱜ ᱛᱤᱱᱟᱹᱜ ᱨᱮᱵᱤᱱ ᱯᱟᱲᱦᱟᱜ ᱠᱟᱱᱟ
ᱟᱹᱞᱤᱧ ᱫᱚᱜ ᱱᱚᱜᱼᱚᱭ ᱠᱚᱞᱮᱡᱽ ᱨᱮ ᱱᱤᱭᱟᱹ ᱵᱟᱨ ᱦᱟᱸᱜ ᱯᱷᱳᱨᱛ ᱥᱮᱱ ᱞᱤᱧ ᱮᱢᱟ
ᱚ
ᱦᱳᱭ
ᱦᱳᱭ ᱦᱳᱭ ᱦᱳᱭ ᱟᱫᱚ ᱟᱵᱮᱱ ᱜᱮ ᱟᱹᱞᱤᱧ ᱫᱚ ᱦᱟᱸᱜ ᱱᱚᱜᱼᱚᱭ ᱟᱨᱟᱢᱵᱟᱜᱽ
ᱦᱮᱸ
ᱟᱨᱟᱢᱵᱟᱜᱽ ᱟᱨᱟᱢᱵᱟᱜᱽ
ᱟᱪᱪᱷᱟ
ᱦᱳᱭ ᱟᱵᱮᱱ ᱫᱚ ᱪᱮᱫ ᱞᱮᱠᱟ ᱡᱟᱦᱟᱱᱟᱜ ᱵᱮᱱ ᱠᱟᱹᱢᱤ ᱵᱟᱲᱟᱭᱟ ᱥᱮ ᱟᱵᱮᱱ ᱦᱚᱸ ᱯᱟᱹᱴᱷᱩᱣᱟᱹ ᱠᱟᱱ ᱜᱮᱭᱟ ᱵᱤᱱ
ᱟᱹᱞᱤᱧ ᱦᱚᱸ ᱱᱚᱜᱼᱚᱭ ᱯᱟᱲᱦᱟᱜ ᱠᱟᱱ ᱜᱮᱭᱟᱞᱤᱧ ᱱᱤᱭᱟᱹᱡᱮᱠᱷᱟ ᱯᱷᱟᱥᱴ ᱥᱮᱢᱤᱥᱴᱟᱨ ᱨᱮᱱᱟᱜ ᱯᱚᱨᱤᱠᱷᱟ ᱞᱟᱦᱟ ᱡᱮᱷᱠᱟ ᱞᱤᱧ ᱮᱢ ᱠᱮᱭᱟ ᱱᱤᱭᱟᱹ ᱡᱷᱮᱠᱷᱟ ᱥᱮ ᱥᱮᱠᱮᱱᱰ ᱥᱮᱢᱤᱥᱴᱟᱨ ᱨᱮᱱᱟᱜ ᱯᱚᱨᱤᱠᱷᱟ ᱞᱤᱧ ᱮᱢᱟ ᱦᱟᱜ ᱟᱨ ᱵᱟᱨ ᱢᱟᱥ ᱯᱚᱨ ᱜᱮ
ᱟᱨ ᱛᱟᱦᱚᱞᱮ ᱚᱠᱟᱨᱮᱵᱮᱱ ᱯᱟᱲᱦᱟᱜ ᱠᱟᱱᱟ ᱟᱵᱮᱱ ᱫᱚ
ᱟᱹᱞᱤᱧ ᱫᱚ ᱱᱚᱜᱼᱚᱭ ᱵᱮᱞᱫᱟ ᱠᱚᱞᱮᱡᱽ ᱨᱮᱞᱤᱧ ᱯᱟᱲᱦᱟᱜ ᱜᱮᱭᱟ
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱠᱟᱱᱟ
ᱟᱫᱚ ᱪᱮᱫᱠᱟ ᱟᱵᱚ ᱱᱚᱣᱟ ᱥᱟᱱᱛᱟᱲ ᱡᱟᱦᱟᱸ ᱥᱟᱱᱛᱟᱲ ᱯᱟᱹᱨᱥᱤ ᱢᱮᱱᱟᱜ ᱛᱟᱵᱚᱱᱟ ᱟᱵᱚᱣᱟᱜ ᱟᱭᱳ ᱟᱲᱟᱝ ᱱᱚᱣᱟ ᱚᱞᱪᱤᱠᱤ ᱛᱮᱜᱮ ᱥᱮ ᱮᱴᱟᱜᱟᱜ ᱯᱟᱹᱨᱥᱤ ᱠᱚᱛᱮ
ᱥᱟᱱᱛᱟᱲ ᱚᱞᱪᱤᱠᱤ ᱯᱟᱹᱨᱥᱤ ᱚᱠᱛᱚ ᱫᱚ ᱵᱟᱹᱞᱤᱧ ᱯᱟᱲᱦᱟᱜ ᱠᱟᱱᱟ ᱟᱹᱞᱤᱧ ᱫᱚ ᱱᱚᱜᱼᱚᱭ ᱯᱚᱞᱤᱴᱤᱠᱮᱞ ᱥᱟᱭᱮᱱᱥ ᱢᱟᱱᱮ ᱨᱟᱥᱴᱨᱚ ᱵᱤᱜᱽᱜᱟᱱ ᱡᱟᱦᱟᱸ ᱠᱚ ᱚᱱᱟᱴᱟᱜ ᱛᱮᱜᱮᱞᱤᱧ ᱠᱚᱨᱟᱣᱮᱜᱼᱟ ᱚᱱᱟᱨᱥ ᱟᱹᱵᱤᱱ ᱫᱚ ᱵᱟ ᱥᱟᱶᱛᱟᱞᱤ ᱛᱮᱜᱮ ᱵᱟᱝ
ᱦᱳᱭ ᱥᱟᱶᱛᱟᱞᱤ ᱛᱮᱜᱮ ᱟᱹᱞᱤᱧ ᱦᱚᱸ ᱚᱱᱟᱨᱥ ᱞᱤᱧ ᱠᱚᱨᱟᱣ ᱮᱜ ᱼᱟ
ᱚ ᱟᱹᱞᱤᱧ ᱫᱚ ᱥᱟᱶᱛᱟᱞᱤ ᱫᱚ ᱯᱟᱥ ᱨᱮ ᱢᱮᱱᱟᱜ ᱛᱟᱹᱞᱤᱧᱟ
ᱟᱪᱪᱷᱟ ᱟᱪᱪᱷᱟ ᱟᱪᱪᱷᱟ ᱟᱨ ᱛᱟᱦᱞᱮ ᱪᱮᱫ ᱞᱮᱠᱟ ᱚᱲᱟᱜ ᱠᱚᱨᱮ ᱫᱚ ᱱᱟᱯᱟᱭ ᱵᱟᱲᱟ ᱜᱮᱭᱟ ᱠᱚ ᱟᱨ ᱚᱲᱟᱜ ᱠᱚᱫᱚ ᱪᱟᱞᱟᱣ ᱵᱟᱲᱟ ᱟᱠᱟᱱᱟᱵᱮᱱ ᱥᱮ ᱵᱟᱝ ᱛᱚᱵᱮ
ᱱᱚᱣᱟ ᱚᱲᱟᱜ ᱠᱚᱨᱮ ᱵᱚᱞᱛᱮ ᱟᱹᱞᱤᱧ ᱫᱚ ᱢᱮᱥ ᱨᱮᱫᱚ ᱵᱟᱹᱞᱤᱧ ᱛᱟᱦᱮᱱ ᱜᱮᱭᱟ᱾ ᱢᱟᱱᱮ ᱥᱩᱨ ᱨᱮᱜᱮ ᱛᱟᱦᱚᱞᱮ ᱠᱚᱞᱮᱪ ᱥᱮ ᱵᱮᱥᱤ ᱥᱟᱺᱜᱤᱧ ᱵᱟᱝᱟ᱾ ᱪᱷᱚ ᱠᱤᱞᱳᱢᱤᱴᱟᱨ ᱚᱱᱟ ᱠᱷᱟᱹᱛᱤᱨ ᱛᱮ ᱚᱲᱟᱜ ᱠᱷᱚᱱᱟᱜ ᱜᱮᱞᱤᱧ ᱯᱟᱲᱦᱟᱣᱮᱜᱼᱟ ᱞᱤᱧ ᱯᱟᱲᱦᱟᱜ ᱠᱟᱱᱟᱞᱤᱧ ᱟᱫᱚ ᱪᱮᱫ
ᱟᱪᱪᱷᱟ ᱟᱪᱪᱷᱟ ᱱᱟᱯᱟᱭ ᱠᱟᱛᱷᱟ ᱠᱟᱱᱟ᱾ ᱵᱟ ᱟᱹᱞᱤᱧ ᱫᱚ ᱦᱟᱸᱜ ᱱᱚᱣᱟ ᱠᱚᱞᱮᱡᱽ ᱨᱮᱱᱟᱜ ᱜᱮ ᱛᱟᱦᱮᱱ ᱚᱲᱟᱜ ᱢᱮᱱᱟᱜ ᱠᱟᱫᱟ ᱚᱸᱰᱮ ᱜᱮ ᱦᱟᱸᱜ ᱞᱤᱧ ᱛᱟᱦᱮᱱᱟ ᱟᱨ ᱪᱮᱫ᱾
ᱟᱪᱪᱷᱟ ᱟᱪᱪᱷᱟ ᱚᱸᱰᱮ ᱜᱮ ᱵᱷᱟᱜᱤ᱾
ᱟᱫᱚ ᱟᱵᱮᱱᱟᱜ ᱦᱚᱸ ᱚᱱᱟ ᱫᱚ ᱵᱷᱟᱜᱤ ᱜᱮᱭᱟ ᱪᱮᱫᱟᱜ ᱥᱮ ᱟᱵᱮᱱ ᱫᱚ ᱚᱲᱟᱜ ᱠᱚᱨᱮᱱᱟᱜ ᱠᱟᱹᱢᱤ ᱠᱚᱦᱚᱸ ᱢᱮᱱ ᱟᱭᱳᱵᱟᱵᱟ ᱥᱮ ᱚᱲᱟᱜ ᱦᱚᱲ ᱵᱮᱱ ᱜᱚᱲᱚ ᱫᱟᱲᱮᱭᱟᱣᱟ ᱚᱲᱟᱜ ᱠᱷᱚᱱᱟᱜ ᱜᱮ ᱡᱮᱦᱮᱛᱩ ᱟᱵᱮᱱᱟᱜ ᱫᱚ ᱥᱩᱨ ᱜᱮᱛᱟᱵᱮᱱᱟ ᱚᱰᱮ ᱠᱷᱚᱱᱟᱜ ᱜᱟᱞᱚ ᱯᱟᱲᱦᱟᱜ ᱜᱟᱱᱚᱜ ᱠᱟᱱ ᱛᱟᱵᱤᱱᱟ, ᱟᱨ ᱚᱲᱟᱜ ᱠᱚᱨᱮ ᱦᱚᱸ ᱠᱟᱹᱢᱤ ᱵᱟᱲᱟᱵᱮᱱ ᱜᱚᱲᱚ ᱫᱟᱲᱮᱭᱟᱠᱚᱣᱟ᱾ ᱱᱟᱯᱟᱭ ᱜᱮᱭᱟᱵᱮᱱ ᱦᱚᱸ ᱦᱳᱭ᱾
ᱢᱟᱱᱮ ᱠᱚᱞᱮᱡᱽ ᱦᱚᱸ ᱜᱟᱱᱚᱜ ᱠᱟᱱᱟ ᱚᱲᱟᱜ ᱨᱮᱱᱟᱜ ᱠᱟᱹᱢᱤ ᱵᱟᱲᱟ ᱦᱚᱸ ᱜᱟᱱᱚᱜ ᱠᱟᱱ ᱜᱮᱭᱟ᱾ ᱢᱟᱱᱮ ᱪᱟᱞᱟᱣ ᱵᱟᱝ ᱜᱟᱱᱚᱜᱼᱟ᱾ ᱢᱟᱱᱮ ᱚᱲᱟᱜ ᱢᱟᱱᱮ ᱚᱲᱟᱜ ᱵᱟᱹᱜᱤᱭᱟᱛᱮᱫ ᱪᱮᱫᱞᱮᱠᱟᱢ ᱪᱟᱞᱟᱜᱼᱟ᱾ ᱟᱵᱤᱱ ᱫᱚ ᱦᱚᱭᱛᱚ ᱥᱩᱨ ᱠᱚᱨᱮ ᱠᱚᱞᱮᱡᱽ ᱵᱟᱹᱱᱩᱜ ᱠᱷᱟᱹᱛᱤᱨ ᱛᱮ ᱥᱟᱺᱜᱤᱧ ᱨᱮᱵᱤᱱ ᱵᱷᱚᱨᱛᱤ ᱠᱟᱱᱟ᱾
ᱦᱳᱭ ᱢᱮᱱᱟᱜᱼᱟ ᱚᱱᱠᱟ ᱟᱫᱚ ᱦᱟᱸᱜ, ᱱᱟᱯᱟᱭ ᱧᱚᱜ ᱥᱮ ᱡᱩᱛᱚᱜ ᱧᱮᱞ ᱠᱟᱛᱮᱫ ᱦᱟᱸᱜ ᱚᱱ ᱠᱟ ᱵᱟᱹᱱᱩᱜᱼᱟ ᱟᱫᱚ ᱚᱱᱟ ᱦᱚᱛᱮᱜ ᱛᱮ ᱦᱟᱸᱜ
ᱛᱚ ᱢᱟᱱᱮ ᱵᱷᱟᱜᱤ ᱠᱚᱞᱮᱡᱽ ᱨᱮ ᱪᱷᱟᱲᱟ ᱪᱤᱠᱟᱹᱛᱮᱢ ᱯᱟᱲᱦᱟᱜᱼᱟ ᱦᱮᱸ ᱥᱮ᱾ ᱥᱩᱨ ᱠᱚᱞᱮᱡᱽ ᱨᱮᱦᱚᱸ ᱡᱩᱫᱤ ᱢᱟᱱᱮ ᱵᱟᱝ ᱵᱷᱟᱜᱮ ᱠᱷᱟᱡ ᱠᱤᱢᱵᱟ ᱢᱟᱱᱮ ᱡᱟᱦᱟᱱᱟᱜ ᱡᱮ ᱥᱚᱨᱠᱤ ᱠᱚᱞᱡᱽ ᱢᱟᱛᱚ ᱜᱚᱴᱟ ᱵᱟᱝ ᱧᱟᱢᱚᱜ ᱜᱮᱭᱟ ᱥᱮ ᱥᱚᱨᱠᱟᱨᱤ ᱠᱚᱞᱡᱽ ᱨᱮᱜᱮ ᱵᱷᱩᱨᱛᱤ ᱵᱷᱟᱜᱤᱭᱟ ᱟᱫᱚ ᱪᱮᱫ ᱾
ᱦᱳᱭ ᱦᱳᱭ ᱦᱳᱭ
ᱟᱫᱚ ᱛᱟᱦᱚᱞᱮ ᱪᱮᱫᱞᱮᱠᱟ ᱟᱯᱮ ᱥᱮᱱ ᱫᱚ ᱫᱟᱜ ᱡᱟᱹᱲᱤ ᱠᱚ ᱦᱩᱭᱩᱜ ᱠᱟᱱᱟ ᱥᱮ ᱵᱟᱝ ᱪᱟᱥᱵᱟᱥ ᱚᱝᱠᱚ
ᱦᱮᱸ ᱫᱟᱜ ᱡᱟᱹᱲᱤ ᱫᱚ ᱟᱞᱮ ᱫᱚ ᱟᱹᱰᱤ ᱫᱤᱱ ᱠᱷᱚᱡᱟᱜ ᱜᱮ ᱞᱟᱜᱟᱣ ᱠᱟᱜᱟᱭ ᱛᱟᱨᱯᱚᱨᱮ ᱱᱚᱜᱼᱚᱭ ᱛᱚᱲᱟ ᱠᱚᱫᱚ ᱦᱩᱭ ᱦᱮᱡ ᱠᱟᱱᱟᱱ ᱛᱟᱞᱮᱭᱟ ᱟᱨ ᱮᱸ ᱯᱮ ᱯᱩᱱ ᱢᱟᱦᱟ ᱯᱚᱨ ᱨᱚᱦᱚᱭ ᱴᱚᱦᱚᱭ ᱞᱟᱜᱟᱜᱼᱟ᱾ ᱦᱮᱸᱥᱮ ᱯᱷᱤᱛᱟᱹ ᱠᱚᱜᱮ ᱢᱟᱜ ᱵᱟᱲᱟ ᱦᱩᱭᱩᱜ ᱠᱟᱱᱟ ᱚᱲᱟᱜ ᱠᱚᱨᱮᱱᱟᱜ᱾
ᱟᱪᱪᱷᱟ ᱟᱪᱪᱷᱟ ᱦᱳᱭ ᱱᱟᱯᱟᱭ ᱠᱟᱛᱷᱟ᱾ ᱦᱳᱭ ᱟᱫᱚ ᱟᱹᱞᱤᱧ ᱢᱟ ᱱᱚᱜ ᱱᱚᱝᱠᱟ ᱚᱲᱟᱜ ᱠᱚᱨᱮ ᱫᱚ ᱦᱟᱸᱜ ᱵᱟᱹᱱᱩᱜ ᱞᱤᱧᱟ ᱟᱫᱚ ᱯᱷᱳᱱ ᱵᱟᱲᱟ ᱦᱩᱭ ᱞᱮᱱᱟ ᱠᱷᱚᱵᱚᱨ ᱠᱚ ᱦᱟᱛᱟᱣ ᱵᱟᱲᱟ ᱦᱩᱭᱱᱟ ᱡᱮ ᱪᱟᱥ ᱠᱟᱹᱢᱤ ᱠᱚᱫᱚ ᱦᱟᱸᱜ ᱮᱛᱚᱦᱚᱵ ᱵᱟᱲᱟᱟᱣ ᱠᱟᱜᱼᱟ ᱠᱚ ᱦᱟᱸᱜ ᱢᱟᱲᱟᱝ ᱢᱟ ᱚᱱᱛᱮ ᱦᱚᱸ ᱠᱟ ᱦᱟᱜ ᱟᱹᱛᱩ ᱫᱤᱥᱚᱢ ᱥᱮᱫ ᱫᱚ ᱵᱟᱭ ᱫᱟᱜ ᱵᱟᱲᱟᱣ ᱠᱟᱫᱟ ᱟᱫᱚ ᱚᱱᱟᱛᱮ ᱢᱟᱲᱟᱝ ᱥᱮᱫ ᱦᱟᱸᱜ ᱪᱟᱥᱵᱟᱥ ᱠᱟᱹᱢᱤ ᱠᱚᱦᱚᱸ ᱵᱟᱠᱚ ᱮᱛᱚᱦᱚᱵ ᱟᱠᱟᱫᱟ ᱟᱨ ᱪᱮᱫ ᱦᱟᱜ᱾
ᱦᱳᱭ ᱟᱞᱮᱫᱚ ᱪᱮᱫ ᱞᱤᱧ ᱞᱟᱹᱭᱟᱵᱤᱱᱟ ᱟᱞᱮᱫᱚ ᱟᱹᱰᱤ ᱫᱤᱱ ᱠᱷᱚᱡ ᱜᱮ ᱫᱟᱜ ᱡᱟᱹᱯᱩᱫ ᱞᱮ ᱞᱟᱜᱟᱣ ᱠᱟᱜᱼᱟ᱾ ᱦᱩᱭᱮᱱ ᱜᱮᱭᱟ ᱢᱟᱥ ᱠᱷᱟᱱᱤᱠ ᱦᱩᱭᱱᱟ ᱫᱟᱜ ᱫᱟᱜᱟᱭ᱾
ᱟᱪᱪᱷᱟ ᱟᱪᱪᱷᱟ ᱦᱳᱭ ᱛᱟᱦᱚᱞᱮ ᱪᱟᱥᱵᱟᱥ ᱠᱟᱹᱢᱤ ᱠᱚᱫᱚ ᱦᱟᱸᱜ ᱦᱳᱭ ᱥᱟᱹᱛ ᱵᱟᱲᱟᱣ ᱟᱠᱟᱱ ᱜᱮᱭᱟ᱾
ᱦᱩᱸ ᱦᱩᱸ ᱢᱟᱱᱮ ᱟᱨᱮ ᱦᱟᱱᱟ ᱟᱞᱮ ᱪᱮᱛᱟᱱ ᱥᱟᱭᱤᱰ ᱠᱚᱫᱚ ᱠᱚ ᱥᱩᱨᱩ ᱠᱟᱜᱼᱟ ᱠᱚ᱾
ᱟᱨ ᱦᱳᱭ ᱟᱨ ᱛᱟᱦᱚᱞᱮ ᱱᱚᱝᱠᱟ ᱥᱮᱨᱢᱟᱨᱮ ᱛᱟᱦᱚᱞᱮ ᱛᱤᱱᱟᱹᱜ ᱫᱷᱟᱣ ᱯᱮ ᱪᱟᱥᱵᱟᱥᱟ ᱦᱳᱨᱳ ᱫᱚ?
ᱟᱞᱮᱫ ᱫᱚ ᱥᱤᱡᱤᱱ ᱨᱮᱻ ᱵᱟᱨᱡᱟᱠᱟ ᱦᱩᱲᱩ ᱪᱟᱥ ᱦᱩᱭᱩᱜᱼᱟ᱾
ᱵᱟᱨ ᱫᱷᱟᱹᱣ?
ᱵᱟᱨ ᱫᱷᱟᱣ ᱾ ᱢᱤᱫ ᱡᱚᱠᱷᱟ ᱫᱚ ᱱᱚᱜᱼᱚᱭ ᱱᱤᱭᱟᱹ ᱥᱤᱡᱤᱱ ᱢᱟᱛᱚ ᱜᱚᱴᱟ ᱜᱮᱠᱚ ᱪᱟᱥᱟ, ᱟᱨ ᱚᱱᱟ ᱟᱸ ᱟᱸ ᱜᱚᱨᱚᱢ ᱥᱤᱡᱤᱱ ᱦᱚᱸ ᱦᱳᱲᱳ ᱦᱚᱸᱠᱚ ᱪᱟᱥᱟ ᱵᱟᱫᱟᱢ᱾ ᱛᱟᱨᱯᱚᱨᱮ ᱦᱩᱭᱩᱜ ᱠᱟᱱ ᱛᱟᱵᱮᱱᱟ ᱛᱤᱞᱢᱤᱧ ᱚᱱᱟ ᱠᱚᱠᱚ ᱪᱟᱥ ᱵᱟᱲᱟᱭ ᱜᱮᱭᱟ ᱾ ᱟᱯᱮ ᱥᱮᱫ ᱫᱚ ᱵᱚᱭᱦᱟ?
ᱦᱳᱭ ᱟᱞᱮ ᱥᱮᱱ ᱫᱚ ᱚᱱᱠᱟ ᱜᱮ ᱟᱞᱮ ᱦᱚᱸ ᱦᱟᱸᱜ ᱟᱞᱮ ᱫᱚ ᱟᱫᱚ ᱫᱟᱜ ᱱᱚᱣᱟ ᱥᱮᱨᱢᱟ ᱫᱟᱜ ᱡᱟᱹᱲᱤ ᱪᱮᱛᱟᱱ ᱜᱮ ᱟᱞᱮ ᱫᱚ ᱦᱟᱸᱜ ᱵᱷᱚᱨᱥᱟ ᱢᱮᱱᱟᱜ ᱞᱮᱭᱟ ᱾ ᱟᱫᱚ ᱚᱱᱟ ᱦᱚᱛᱮᱡ ᱛᱮᱦᱟᱸᱜ ᱟᱞᱮ ᱫᱚ ᱫᱟᱜ ᱡᱟᱹᱲᱤ ᱫᱚ ᱦᱟᱸᱜ ᱠᱟᱹᱴᱤᱡ ᱮᱸᱴᱠᱮᱴᱚᱬᱮ ᱧᱚᱜ ᱜᱮᱭᱟ ᱢᱟᱱᱮ ᱥᱮᱨᱢᱟ ᱫᱟᱜ ᱡᱟᱹᱲᱤ ᱪᱮᱛᱟᱱ ᱨᱮ ᱵᱷᱚᱨᱥᱟ ᱛᱚ ᱟᱫᱚ ᱱᱚᱣᱟ ᱛᱮᱦᱟᱸᱜ ᱟᱞᱮ ᱫᱚ ᱥᱮᱨᱢᱟ ᱨᱮᱫᱚ ᱦᱩᱲᱩ ᱫᱚ ᱦᱟᱸᱜ ᱢᱤᱫ ᱫᱷᱟᱣ ᱜᱮᱞᱮ ᱪᱟᱥᱟ ᱾ ᱟᱫᱚ ᱚᱱᱟ ᱛᱮ ᱟᱞᱮ ᱰᱮᱢ ᱠᱚ ᱥᱮ ᱚᱱᱠᱟᱱᱟᱜ ᱥᱟᱢ ᱢᱟᱨᱥᱟᱞ ᱠᱚ ᱥᱮᱞᱚ ᱠᱚᱫᱚ ᱦᱟᱸᱜ ᱵᱟᱹᱱᱩᱜ ᱠᱟᱫᱟ ᱟᱫᱚ ᱚᱱᱟ ᱛᱮ ᱦᱩᱲᱩ ᱫᱚ ᱦᱟᱸᱜ ᱥᱮᱨᱢᱟ ᱨᱮ ᱢᱤᱫ ᱫᱷᱟᱣ ᱜᱮ ᱪᱟᱥ ᱦᱩᱭᱩᱜ-ᱟ ᱟᱨ ᱪᱮᱫ ᱟᱨ ᱚᱱᱠᱟᱱᱟᱜ ᱡᱟᱦᱟᱸ ᱥᱚᱵᱽᱡᱤ ᱠᱚ ᱟᱱᱟᱡᱽ ᱯᱟᱹᱛᱤ ᱠᱚ ᱱᱚᱣᱟ ᱠᱚᱢᱟ ᱚᱲᱟᱜ ᱠᱚᱨᱮ ᱡᱚᱢ ᱵᱟᱲᱟ ᱞᱮᱠᱟ ᱵᱟᱲᱜᱮ ᱨᱮ ᱦᱟᱸᱜ ᱪᱟᱥ ᱵᱟᱲᱟ ᱦᱩᱭᱩᱜ-ᱟ ᱦᱳᱭ ᱚᱱᱟ ᱫᱩᱞ ᱫᱟᱜ ᱠᱚᱛᱮ ᱜᱮ ᱦᱳᱭ
ᱛᱟᱯᱚᱨᱮ ᱵᱚᱭᱦᱟ ᱱᱤᱭᱟᱹ ᱡᱮᱠᱷᱟᱱᱟᱜ ᱚᱣᱟᱞᱨᱰ ᱠᱟᱯ ᱠᱚᱫᱚ ᱯᱮ ᱧᱮᱞ ᱠᱮᱫᱮᱜ-ᱟ ᱥᱮ ᱵᱟᱝ? ᱦᱳᱥᱴᱮᱞ ᱠᱚᱨᱮ ᱢᱟᱱᱮ ᱟᱯᱮ ᱡᱟᱦᱟᱸ ᱨᱮ ᱢᱮᱱᱟᱜ ᱯᱮᱭᱟ᱾
ᱦᱳᱭ ᱦᱳᱭ ᱧᱮᱞ ᱫᱚ ᱧᱮᱞ ᱵᱟᱲᱟ ᱦᱩᱭᱮᱱ ᱜᱮᱭᱟ ᱢᱳᱵᱟᱭᱤᱞ ᱠᱚᱨᱮ ᱜᱮ ᱦᱟᱸᱜ ᱾
ᱦᱩᱸ
ᱦᱮᱸ ᱾ ᱟᱨ ᱛᱟᱦᱚᱞᱮ ᱱᱤᱛᱚᱜ ᱫᱚ ᱦᱟᱸᱜ ᱚᱲᱟᱜ ᱠᱚᱨᱮ ᱫᱚ ᱱᱟᱯᱟᱭ ᱵᱟᱲᱟ ᱜᱮᱭᱟ ᱦᱮᱸ ᱵᱟᱝ
ᱦᱩᱸ ᱾
ᱟᱨ ᱪᱮᱫ ᱞᱮᱠᱟ ᱛᱟᱦᱚᱞᱮ ᱟᱯᱮ ᱫᱚ ᱴᱟᱺᱰᱤ ᱫᱤᱥᱚᱢ ᱥᱮ ᱵᱤᱨ ᱫᱤᱥᱚᱢ ᱠᱟᱱᱟ ᱯᱮ?
ᱟᱞᱮ ᱫᱚ ᱱᱚᱜ-ᱚᱭ ᱵᱟᱡᱟᱨ ᱫᱤᱥᱚᱢ ᱾
ᱟᱪᱪᱷᱟ ᱟᱪᱪᱷᱟ ᱛᱟᱦᱞᱮ ᱟᱨ ᱛᱟᱦᱚᱞᱮ ᱵᱤᱨ ᱵᱩᱨᱩ ᱠᱚᱫᱚ ᱦᱟᱸᱜ ᱵᱟᱹᱱᱩᱜ ᱟᱠᱟᱫᱟ ᱾
ᱵᱤᱨ ᱵᱩᱨᱩ ᱠᱚᱫᱚ ᱵᱟᱹᱱᱩᱜ ᱠᱟᱜ-ᱟ ᱾
ᱟᱪᱪᱷᱟ ᱟᱪᱪᱷᱟ ᱛᱟᱦᱞᱮ ᱟᱯᱮ ᱫᱚ ᱦᱟᱸᱜ ᱱᱚᱱ ᱡᱟᱦᱟᱸ ᱛᱮᱨᱮᱞ ᱛᱟᱨᱚᱯ ᱵᱩᱨᱩ ᱨᱮ ᱧᱟᱢᱚᱜ ᱫᱚ ᱱᱚᱣᱟ ᱠᱚᱫᱚ ᱦᱟᱸᱜ ᱵᱟᱯᱮ ᱧᱟᱢᱟ ᱥᱟᱦᱟᱱ ᱥᱟᱠᱟᱢ ᱠᱚ ᱾ ᱥᱟᱰᱚᱢ ᱥᱟᱠᱟᱢ ᱠᱚᱫᱚ ᱫᱟᱹᱛᱟᱹᱱᱤ ᱠᱚᱫᱚ ᱦᱟᱸᱜ ᱵᱟᱯᱮ ᱧᱟᱢᱟ ᱟᱨ ᱪᱮᱫ
ᱦᱮᱸ ᱦᱮᱸ ᱚᱱᱟ ᱠᱚᱫᱚ ᱵᱟᱹᱱᱩᱜ ᱟᱹᱱᱤᱡ ᱟᱫᱚ ᱪᱮᱫ ᱾
ᱟᱪᱪᱷᱟ ᱟᱪᱪᱷᱟ ᱟᱪᱪᱷᱟ ᱾
ᱦᱮᱸ ᱟᱫᱚ ᱚᱱᱠᱟ ᱢᱟ ᱦᱟᱸᱜ ᱢᱮᱱ ᱞᱮᱠᱷᱟᱱ ᱟᱵᱚ ᱢᱟ ᱥᱟᱨᱡᱚᱢ ᱥᱟᱠᱟᱢ ᱠᱚ ᱫᱟᱹᱛᱟᱹᱱᱤ ᱠᱚᱫᱚ ᱦᱟᱸᱜ ᱟᱵᱚᱣᱟᱜ ᱡᱟᱦᱟᱸ ᱛᱤᱱᱟᱹᱜ ᱵᱟᱯᱞᱟ ᱵᱤᱭᱟ ᱵᱷᱟᱸᱰᱟᱱ ᱱᱚᱜ-ᱚ ᱱᱚᱣᱟ
ᱦᱮᱸ ᱤᱱᱟᱹ ᱠᱚᱨᱮ ᱫᱚ ᱞᱟᱹᱠᱛᱤ ᱫᱚ ᱞᱟᱹᱠᱛᱤᱜ ᱠᱟᱱ ᱜᱮ ᱛᱟᱞᱮᱭᱟ ᱚᱱᱟ ᱠᱚᱫᱚ ᱟᱹᱜᱩ ᱪᱟᱞᱟᱜ ᱜᱮᱭᱟᱞᱮ ᱟᱫᱚ ᱪᱮᱫ ᱾ ᱵᱟᱦᱟ ᱵᱟᱯᱞᱟ ᱠᱤᱢᱵᱟ ᱵᱷᱟᱸᱰᱟᱱ ᱴᱟᱰᱟᱱ ᱠᱚᱨᱮᱫ ᱫᱚ ᱚᱱᱟ ᱠᱚᱫᱚ ᱞᱮ ᱟᱹᱜᱩ ᱞᱮ ᱪᱟᱞᱟᱜ ᱜᱮᱭᱟ ᱾ ᱟᱯᱮ ᱥᱮᱫ ᱠᱚ ᱜᱮ
ᱟᱪᱪᱷᱟ ᱪᱪᱪᱷᱟ ᱪᱷᱟ ᱦᱳᱭ ᱟᱫᱚ ᱟᱞᱮ ᱢᱟ ᱚᱱᱠᱟ
ᱛᱟᱞᱮᱭᱟ ᱥᱮ
ᱦᱳᱭ ᱦᱳᱭ ᱚᱱᱟ ᱦᱚᱭ ᱚᱱᱟᱠᱚᱢᱟ ᱞᱟᱹᱠᱛᱤᱜ ᱠᱟᱱᱟ ᱦᱟᱸᱜ ᱚᱱᱟ ᱠᱚ ᱛᱚ ᱟᱹᱜᱩᱮ ᱦᱩᱭᱩᱜ-ᱟ ᱾ ᱦᱩᱸ ᱟᱫᱚ ᱟᱞᱮ ᱢᱟ ᱚᱱᱮ ᱚᱱᱠᱟ ᱵᱤᱨ ᱫᱤᱥᱚᱢ ᱦᱚᱲ ᱠᱟᱱ ᱜᱮᱭᱟ ᱞᱮ ᱟᱫᱚ ᱚᱱᱟ ᱤᱭᱟᱹ ᱛᱮ ᱦᱟᱸᱜ ᱟᱞᱮ ᱫᱚ
ᱟᱯᱮ ᱫᱚ ᱥᱩᱠ ᱪᱟᱵᱟ ᱟᱠᱟᱱᱟ ᱥᱮ ᱚᱱᱟ ᱠᱚᱛᱮ ᱫᱚ ᱚᱵᱷᱟᱵᱽ ᱠᱚ ᱵᱟᱹᱱᱩᱜ ᱛᱟᱯᱮᱭᱟ
ᱦᱳᱭ ᱚᱱᱟ ᱠᱚᱛᱮ ᱫᱚ ᱦᱟᱸᱜ ᱚᱵᱷᱟᱵᱽ ᱫᱚ ᱵᱟᱹᱱᱩᱜ-ᱟ ᱡᱚ-ᱵᱤᱞᱤ ᱠᱚᱛᱮ ᱫᱚ ᱟᱨ ᱥᱟᱦᱟᱱ ᱥᱟᱠᱟᱢ ᱠᱚᱛᱮ ᱫᱚ ᱦᱟᱸᱜ
ᱦᱩᱸ ᱦᱩᱸ
ᱦᱚ
ᱟᱞᱮ ᱫᱚ ᱥᱟᱦᱟᱱ ᱥᱟᱠᱟᱢ ᱫᱚᱞᱮ ᱚᱵᱷᱟᱵᱚᱜ ᱜᱮᱭᱟᱞᱮ ᱱᱚᱜ-ᱚᱭ ᱡᱮ ᱦᱩᱲᱩ ᱴᱩᱲᱩ ᱡᱮ ᱛᱤᱠᱤᱭᱟᱯᱮ ᱛᱤᱠᱤᱭᱟᱞᱮ ᱚᱱᱟ ᱠᱚᱫᱚ ᱟᱞᱮ ᱫᱚ ᱚᱱᱮ ᱮᱸᱫ ᱢᱟᱱᱮ ᱧᱟᱢ ᱠᱚ ᱠᱟᱹᱴᱤᱡ ᱠᱚᱥᱴᱚ ᱜᱮᱭᱟ ᱵᱩᱥᱩᱯ ᱠᱚᱛᱮ ᱜᱮᱞᱮ ᱤᱭᱟᱹᱭ ᱜᱮᱭᱟ ᱥᱟᱦᱟᱱ ᱠᱚᱛᱮ ᱫᱚ ᱵᱟᱝ ᱜᱟᱱᱚᱜ ᱜᱮᱭᱟ᱾
ᱟᱪᱪᱷᱟ ᱟᱪᱪᱷᱟ ᱟᱪᱪᱷᱟ᱾
ᱥᱟᱦᱟᱱ ᱠᱚᱛᱮ ᱫᱚ ᱫᱟᱠᱟ ᱠᱚᱢ ᱪᱚᱸᱫᱟᱭᱟ ᱥᱮ ᱛᱳᱢᱟᱨ ᱤᱡᱟᱹᱢ ᱟᱹᱜᱩᱭᱟ ᱧᱟᱢ ᱵᱟᱢ ᱧᱟᱢᱟ ᱥᱮ᱾ ᱦᱩᱲᱩᱢ ᱛᱤᱠᱤᱭᱟ᱾
ᱦᱳᱭ ᱦᱳᱭ᱾ ᱛᱟᱞᱦᱮ ᱮᱸᱜ ᱟᱯᱮᱥᱮᱱ ᱫᱚ ᱚᱱᱠᱟ ᱛᱟᱞᱦᱮ ᱡᱟᱦᱟᱸ ᱟᱵᱚ ᱥᱚᱢᱟᱡᱽ ᱨᱮ ᱯᱚᱨᱚᱵᱽ ᱠᱚ ᱢᱮᱱᱟᱜ ᱛᱟᱵᱚᱱᱟ ᱱᱚᱣᱟ ᱠᱚ ᱯᱚᱨᱚᱵᱽ ᱠᱚ ᱛᱟᱦᱚᱞᱮ ᱢᱟᱱᱟᱣ ᱵᱟᱛᱟᱣ ᱯᱮ ᱥᱮ ᱵᱟᱝ ᱟ?
ᱦᱮᱸ᱾ ᱢᱟᱱᱟᱣ ᱫᱚᱞᱮ ᱢᱟᱱᱟᱣ ᱵᱟᱛᱟᱣ ᱜᱮᱭᱟ ᱛᱟᱨᱯᱚᱨᱮ ᱢᱟᱱᱮ ᱟᱞᱮ ᱥᱟᱭᱤᱰ ᱨᱮ ᱵᱚᱞᱛᱮ ᱪᱮᱜ ᱠᱟᱧ ᱞᱟᱹᱭᱟᱢᱟ᱾ ᱢᱟᱱᱮ ᱤᱱᱠᱟᱹ ᱥᱮᱬᱟ ᱫᱚ ᱵᱟᱝ ᱦᱩᱭᱩᱜ ᱜᱮᱭᱟ ᱴᱷᱤᱠᱜᱮᱭᱟ᱾ ᱢᱟᱱᱮ ᱟᱞᱮ ᱫᱚ ᱟᱛᱩ ᱵᱚᱞᱛᱮ ᱟᱞᱮᱭᱟᱜ ᱫᱚ ᱟᱛᱩ ᱫᱚ ᱵᱟᱭ ᱵᱟᱹᱱᱩᱜ ᱟᱹᱱᱤᱡ᱾ ᱛᱚ ᱦᱚᱲ ᱟᱹᱛᱩ ᱠᱚᱜᱮ ᱫᱟᱬᱟᱱ ᱛᱟᱬᱟᱱ ᱪᱟᱞᱟᱣ ᱵᱟᱲᱟ ᱦᱩᱭᱩᱜ ᱜᱮᱭᱟ᱾ ᱚᱠᱟ ᱠᱚᱨᱮ ᱟᱞᱮ ᱥᱩᱨ ᱥᱩᱯᱩᱨ ᱯᱩᱨ ᱢᱮᱱᱟᱜ ᱠᱚᱣᱟ ᱵᱮᱥᱤ ᱥᱟᱱᱛᱟᱲ ᱴᱷᱤᱠ ᱜᱮᱭᱟ ᱚᱱᱟ ᱠᱚ ᱨᱮᱜᱮ ᱪᱟᱞᱟᱣ ᱵᱟᱲᱟᱜ ᱟᱞᱮ ᱧᱮᱞ ᱵᱟᱲᱟᱭᱟᱞᱮ᱾ ᱟᱨ ᱟᱞᱮᱭᱟᱜ ᱢᱟᱛᱚ ᱵᱟᱹᱱᱩᱜ ᱟᱹᱱᱤᱡ ᱥᱮ᱾ ᱮᱢᱚᱱ ᱯᱚᱭᱮᱱᱴ ᱨᱮ ᱚᱲᱟᱜ ᱛᱟᱞᱮ ᱢᱟᱱᱮ ᱚᱲᱟᱜ ᱢᱮᱱᱟᱜ-ᱟ ᱵᱟᱨᱭᱟ ᱯᱮᱭᱟ ᱚᱲᱟᱜ ᱢᱮᱱᱟᱜ-ᱟ᱾ ᱴᱷᱤᱠ ᱜᱮᱭᱟ ᱦᱟᱸᱰᱮ ᱱᱟᱰᱮ ᱚᱱᱟ ᱠᱚᱫᱚ ᱢᱟᱱᱮ ᱵᱟᱞᱮ ᱠᱚᱨᱟᱭ ᱜᱮᱭᱟᱞᱮ᱾ ᱢᱟᱢᱟ ᱚᱲᱟᱜ ᱠᱚᱨᱮ ᱜᱮ ᱡᱩᱫᱤ ᱪᱟᱞᱟᱣ ᱵᱟᱲᱟᱜ-ᱟᱞᱮ ᱵᱟᱦᱟ ᱰᱟᱦᱟ ᱠᱚᱨᱮ ᱚᱱᱛᱮ ᱵᱤᱨ ᱫᱤᱥᱚᱢ ᱨᱮᱜᱮ ᱛᱟᱞᱮ ᱢᱟᱢᱚ ᱚᱲᱟᱜ ᱫᱚ᱾ ᱚᱱᱟ ᱵᱟᱦᱟ ᱵᱟᱯᱞᱟ ᱠᱚᱨᱮ ᱜᱮᱞᱮ ᱪᱟᱞᱟᱣ ᱵᱟᱲᱟᱜ ᱞᱮ ᱚᱱᱟ ᱠᱚᱨᱮ ᱜᱮᱞᱮ ᱧᱮᱞ ᱵᱟᱲᱟ ᱟᱠᱟᱫ-ᱟ᱾ ᱦᱩᱭ ᱪᱮᱫ
ᱟᱪᱪᱷᱟ ᱟᱪᱪᱷᱟ ᱟᱪᱪᱷᱟ᱾
ᱦᱳᱭ ᱟᱨ ᱚᱱᱟ ᱠᱚᱨᱮᱜ ᱢᱟ ᱟᱵᱚ ᱫᱚ ᱦᱟᱸᱜ ᱥᱮᱴᱮᱨ ᱞᱟᱹᱠᱛᱤᱜ ᱠᱟᱱ ᱛᱟᱵᱚᱱ ᱜᱮᱭᱟ᱾ ᱪᱮᱫᱟᱜ ᱥᱮ ᱟᱵᱚᱣᱟᱜ ᱫᱚ ᱱᱚᱣᱟ ᱥᱚᱢᱟᱡᱽ ᱨᱮᱱᱟᱜ ᱠᱟᱱ ᱛᱟᱵᱚᱱᱟ ᱥᱮ ᱥᱮᱨᱣᱟ ᱨᱮ ᱢᱮᱱᱟᱜ ᱛᱟᱵᱚᱱᱟ᱾ ᱚᱱᱟ ᱠᱚ ᱡᱟᱭᱜᱟ ᱨᱮᱫᱚ ᱥᱮᱴᱮᱨ ᱠᱟᱛᱮᱫ ᱥᱮᱱ ᱠᱟᱛᱮᱫ ᱧᱮᱞ ᱞᱟᱹᱠᱛᱤᱜ ᱠᱟᱱ ᱛᱟᱵᱳᱱᱟ᱾ ᱥᱮ ᱥᱮᱬᱟ ᱞᱟᱹᱠᱛᱤ ᱦᱚᱸ ᱠᱟᱱ ᱛᱟᱵᱳᱱᱟ᱾ ᱟᱨ ᱵᱟᱠᱷᱟᱱ ᱱᱤᱛᱚᱜ ᱡᱩᱫᱤ ᱟᱵᱚ ᱚᱱᱟ ᱠᱚ ᱵᱟᱵᱚᱱ ᱥᱟᱵ ᱫᱚᱦᱚᱭᱟ ᱥᱮ ᱵᱟᱵᱚᱱ ᱧᱮᱞ ᱥᱮᱬᱟᱭᱟ ᱛᱮ ᱠᱷᱟᱱ ᱟᱵᱚ ᱦᱚᱸ ᱟᱵᱚᱨᱮᱱ ᱢᱟᱹᱭ ᱵᱟᱹᱵᱩ ᱛᱟᱠᱚ ᱦᱟᱸᱜ ᱪᱤᱠᱟᱹ ᱛᱮᱵᱚᱱ ᱪᱮᱫ ᱟᱠᱚᱣᱟ ᱥᱮ ᱪᱤᱠᱟᱹ ᱛᱮᱵᱚᱱ ᱥᱮᱬᱟᱣ ᱟᱠᱚᱣᱟ ᱦᱮᱸ ᱵᱟᱝ ᱟᱨᱚ ᱢᱟᱲᱟᱝ ᱥᱮᱱ ᱪᱤᱠᱟᱹᱛᱮ ᱞᱟᱦᱟ ᱪᱟᱞᱟᱜ ᱛᱟᱵᱚᱱᱟ ᱟᱵᱚᱣᱟᱜ
ᱦᱩᱸ ᱪᱤᱠᱟᱹᱛᱮ ᱟᱵᱚᱱᱟᱜ ᱥᱚᱢᱟᱡ ᱴᱟᱜ ᱵᱚ ᱫᱚᱦᱚ ᱫᱟᱲᱮᱭᱟᱜ-ᱟ᱾ ᱢᱟᱱᱮ ᱟᱵᱚᱣᱟᱜ ᱢᱟᱱᱮ ᱞᱟᱦᱟ ᱛᱮᱱᱟᱜ ᱦᱟᱲᱟᱢ ᱠᱚᱣᱟᱜ ᱤᱡᱟᱹ ᱠᱚ ᱫᱚᱦᱚ ᱛᱚ ᱦᱩᱭᱩᱜ ᱛᱟᱵᱚᱱᱟ ᱥᱮ ᱵᱟᱝ ᱚᱱᱟ ᱠᱷᱟᱹᱛᱤᱨ ᱛᱮ
ᱟᱵᱚ ᱛᱮᱜᱮ ᱦᱟᱸᱜ ᱫᱚᱦᱚ ᱤᱫᱤ ᱞᱟᱜᱟᱣ ᱵᱚᱱᱟ ᱛᱚ᱾ ᱟᱨ ᱵᱟᱠᱷᱟᱱ ᱧᱮᱞ ᱵᱮᱱ ᱦᱟᱸᱜ ᱮᱴᱟᱜ ᱫᱤᱠᱩ ᱡᱟᱹᱛ ᱨᱮᱱ ᱥᱮ ᱮᱴᱟᱜ ᱡᱟᱹᱛ ᱨᱮᱱ ᱦᱚᱲ ᱠᱚᱫᱚ ᱦᱟᱸᱜ ᱱᱚᱣᱟ ᱛᱚ ᱦᱮᱡ ᱠᱟᱛᱮᱜ ᱫᱚ ᱟᱵᱚ ᱫᱚ ᱵᱟᱠᱚ ᱢᱮᱛᱟᱣ ᱵᱚᱱᱟ, ᱥᱮ ᱱᱚᱝᱠᱟᱭ ᱯᱮ ᱚᱱᱠᱟᱭ ᱯᱮ᱾ ᱱᱚᱣᱟ ᱠᱟᱹᱢᱤ ᱯᱮ ᱦᱟᱱᱟ ᱠᱟᱹᱢᱤ ᱯᱮ ᱚᱱᱟ ᱠᱚᱫᱚ ᱵᱟᱠᱚ ᱢᱮᱛᱟᱣ ᱵᱚᱱᱟ᱾ ᱱᱚᱣᱟ ᱫᱚ ᱟᱵᱚ ᱛᱮᱜᱮ ᱦᱟᱸᱜ ᱥᱟᱵ ᱫᱚᱦᱚ ᱦᱩᱭᱩᱜ ᱛᱟᱵᱚᱱᱟ ᱟᱨ ᱪᱮᱫ᱾
ᱦᱮᱸ ᱟᱠᱚ ᱡᱮ ᱨᱚᱠᱚᱢ ᱠᱚ ᱥᱟᱵ ᱫᱚᱦᱚ ᱠᱟᱜ-ᱟ, ᱟᱵᱚ ᱦᱚᱸ ᱥᱟᱵ ᱫᱚᱦᱚ ᱦᱩᱭᱩᱜ-ᱟ᱾
ᱦᱳᱭ ᱦᱳᱭ ᱦᱳᱭ᱾ ᱛᱟᱞᱦᱮ ᱟᱯᱮ ᱥᱮᱱ ᱫᱚ ᱦᱟᱸᱜ ᱚᱱᱮ ᱚᱱᱠᱟ ᱯᱚᱨᱚᱵᱽ ᱯᱩᱱᱟᱹᱭ ᱠᱚᱫᱚ ᱦᱟᱸᱜ ᱵᱟᱝ ᱦᱩᱭᱩᱜ ᱠᱟᱱᱟ ᱦᱮᱸ ᱵᱟᱝ?
ᱦᱮᱸ ᱟᱞᱮ ᱥᱮᱫ ᱫᱚ ᱚᱱᱟ ᱫᱚ ᱢᱟᱱᱮ ᱟᱵᱚᱣᱟᱜ ᱥᱚᱢᱟᱡᱽ ᱨᱮᱱᱟᱜ ᱠᱚᱫᱚ ᱛᱤᱱᱟᱹᱜ ᱴᱟᱜ ᱫᱚ ᱵᱟᱝ ᱦᱩᱭᱩᱜ ᱜᱮᱭᱟ ᱴᱷᱤᱠ ᱜᱮᱭᱟ᱾ ᱚᱱᱟ ᱫᱤᱠᱩ ᱴᱤᱠᱩᱣᱟᱜ ᱯᱚᱨᱚᱵᱽ ᱠᱚ ᱜᱮ ᱦᱩᱭ ᱵᱟᱲᱟᱜ-ᱟ᱾ ᱟᱨ ᱪᱮᱫ ᱮᱢ ᱪᱤᱠᱟᱹᱭᱟ ᱮᱢᱚᱱ ᱯᱚᱭᱮᱱᱴ ᱨᱮ ᱚᱲᱟᱜ ᱚᱱᱟ ᱠᱚ ᱢᱟᱛᱚ ᱵᱟᱝ ᱦᱩᱭᱩᱜ ᱠᱟᱱᱟ᱾ ᱟᱞᱮ ᱦᱚᱸ ᱠᱚᱨᱟᱣ ᱵᱟᱞᱮ ᱫᱟᱲᱮᱭᱟᱜ ᱠᱟᱱᱟ᱾ ᱦᱮ ᱦᱚᱲ ᱛᱚ ᱫᱚᱨᱠᱟᱨ ᱥᱮ᱾
ᱦᱳᱭ ᱦᱳᱭ ᱟᱯᱮ ᱢᱟ
ᱢᱟᱱᱮ ᱢᱚᱬᱮ ᱦᱚᱲ ᱢᱟᱛᱚ ᱠᱚ ᱞᱟᱜᱟᱜᱼᱟ ᱥᱮ ᱡᱟᱹᱥᱛᱤ ᱦᱚᱲ ᱵᱟᱹᱱᱩᱜ ᱠᱩᱭᱟ ᱟᱨ ᱟᱞᱮ ᱫᱚ ᱪᱮᱫᱠᱟ ᱞᱮ ᱠᱚᱦᱮ ᱟᱞᱮ ᱯᱮ ᱯᱩᱱ ᱚᱲᱟᱜ ᱫᱚ ᱟᱞᱮ ᱚᱲᱟᱜ ᱦᱚᱲᱚᱜᱮ ᱟᱫᱚ ᱪᱮᱫ᱾
ᱦᱳᱭ ᱦᱳᱭ᱾ ᱚᱱᱟ ᱢᱟ ᱦᱮᱸᱜᱮ ᱟᱫᱚ ᱦᱟᱸᱜ ᱡᱟᱦᱟᱱᱟᱜ ᱚᱱᱟ ᱠᱚ ᱯᱚᱨᱚᱵᱽ ᱯᱩᱱᱟᱹᱭ ᱠᱚ ᱢᱟᱱᱟᱣ ᱵᱟᱛᱟᱣ ᱤᱫᱤ ᱠᱟᱛᱮᱫ ᱡᱟᱦᱟᱸ ᱡᱮᱢᱚᱱ ᱦᱟᱸᱜ ᱟᱨ ᱱᱟᱹ ᱱᱟᱭᱠᱮ ᱞᱟᱜᱟᱜᱼᱟ ᱠᱟᱫᱟ ᱡᱚᱜ ᱢᱟᱸᱡᱷᱤ ᱞᱟᱜᱟᱜᱼᱟ ᱦᱟᱸᱜ ᱯᱟᱨᱟᱱᱤᱠ ᱟᱭᱢᱟ ᱠᱤᱪᱷᱩ ᱱᱩᱠᱚ ᱦᱚᱲ ᱠᱚ ᱫᱚᱨᱠᱟᱨᱚᱜᱼᱟ ᱟᱫᱚ ᱱᱩᱠᱩ ᱠᱚ ᱵᱟᱠᱚ ᱛᱟᱦᱮᱱ ᱠᱷᱟᱱ ᱫᱚ ᱦᱟᱸᱜ ᱮᱱᱠᱷᱟᱱ ᱪᱤᱠᱟᱹᱛᱮ ᱦᱩᱭᱩᱜᱼᱟ ᱦᱮᱸ ᱵᱟᱝ?
ᱦᱮᱸ᱾
ᱦᱮᱸ᱾
ᱟᱞᱮ ᱫᱚ ᱮᱱᱮ ᱮᱴᱟᱜ ᱟᱹᱛᱩ ᱠᱷᱚᱡᱟᱜ ᱥᱟᱦᱟᱡᱡᱚ ᱦᱟᱛᱟ ᱦᱳᱭᱳᱜ ᱛᱟᱞᱮᱭᱟ᱾᱾ ᱚᱱᱟ ᱠᱚᱨᱮ ᱫᱚ
ᱟᱪᱪᱷᱟ ᱟᱪᱪᱷᱟ ᱦᱚᱭ ᱾ ᱦᱳᱭ ᱦᱳᱭ ᱦᱳᱭ ᱦᱳᱭ ᱦᱳᱭ ᱦᱳᱭ᱾ ᱛᱟᱦᱚᱞᱮ ᱱᱚᱝᱠᱟ ᱚᱠᱛᱚ ᱠᱚᱢᱟ ᱦᱩᱭ ᱦᱮᱡ ᱱᱟᱦᱟᱜ ᱟᱨ ᱚᱱᱠᱟᱜᱮ ᱨᱚᱯᱚᱲ ᱦᱩᱭᱩᱜᱼᱟ ᱦᱟᱸᱜ᱾ ᱦᱮᱸ ᱵᱟᱝ?
ᱦᱩᱸ᱾
ᱦᱳᱭ᱾
ᱚᱠᱴᱚ ᱢᱟᱛᱚ ᱱᱟᱜᱼᱚᱭ